ᱦᱮᱞᱳ
ᱦᱳᱭ ᱨᱚᱲ ᱟᱸᱡᱚᱢᱚᱜ ᱠᱟᱱ ᱜᱮᱭᱟ
ᱦᱳᱭ ᱟᱸᱡᱚᱢ ᱟᱸᱡᱚᱢ
ᱟᱪᱪᱷᱟ ᱪᱮᱫ ᱠᱚᱫᱚᱵᱤᱱ ᱪᱤᱠᱟᱹᱭᱮᱫᱟ ᱛᱟᱦᱞᱮ
ᱪᱤᱠᱟᱹ ᱫᱚ ᱚᱲᱟᱜ ᱠᱚᱨᱮ ᱜᱮ ᱛᱟᱦᱮᱸ ᱵᱟᱲᱟ ᱦᱩᱭᱩᱜ ᱠᱟᱱᱟ
ᱟᱪᱪᱷᱟ ᱫᱟᱜ ᱠᱚᱫᱚ ᱛᱟᱦᱞᱮ ᱡᱟᱹᱲᱤ ᱫᱟᱭ ᱥᱮ ᱵᱟᱝ
ᱫᱟᱜ ᱠᱚᱻᱫᱚ ᱱᱟᱦᱟᱜ ᱱᱚᱛᱮ ᱫᱚ ᱵᱟᱭ ᱫᱟᱜ ᱫᱟ ᱱᱟᱦᱟᱜ ᱵᱟᱨ ᱯᱮ ᱫᱤᱱ ᱜᱟᱱ ᱠᱷᱚᱱ ᱫᱟᱜᱟᱭ ᱥᱮᱨᱢᱟ ᱠᱚᱫᱚ ᱱᱟᱦᱟᱜ ᱨᱤᱢᱤᱞ ᱵᱟᱲᱟ ᱟᱠᱟᱫ ᱜᱮᱭᱟ ᱨᱤᱢᱤᱞ ᱫᱚ
ᱟᱪᱪᱷᱟ ᱟᱞ ᱥᱮᱫ ᱢᱟ, ᱟᱞᱮ ᱥᱮᱫ ᱢᱟ ᱦᱚᱸᱜᱼᱚᱭ ᱱᱤᱛᱚᱜ ᱫᱟᱜ ᱮ ᱡᱚᱨᱚᱭᱮᱫᱟ ᱱᱤᱛᱚᱜ
ᱟᱪᱪᱷᱟ
ᱦᱚᱸᱜᱼᱚᱭ ᱦᱮᱸᱜ-ᱮ ᱛᱳᱜ ᱜᱮ ᱡᱚᱨᱚ ᱠᱮᱫᱟᱭ ᱵᱟᱭ ᱡᱚᱨᱚᱭᱮᱫ ᱛᱟᱦᱮᱸᱜᱼᱟ ᱱᱚᱜᱼᱚᱭ ᱱᱤᱛᱚᱜ ᱜᱮ ᱚᱲᱟᱜ ᱠᱚᱨᱮ ᱦᱚᱸ ᱮᱸᱻ ᱪᱮᱫ ᱠᱚᱦᱚᱸ ᱥᱟᱢᱴᱟᱣ ᱵᱟᱝ ᱦᱩᱭ ᱟᱠᱟᱱᱟᱱᱟ ᱟᱫᱚ ᱤᱧ ᱢᱟ ᱦᱟ ᱠᱷᱟᱡ ᱤᱧ ᱜᱚᱞᱯᱷᱚᱭᱮᱫᱟ ᱞᱚᱦᱚᱫᱚᱜᱼᱟ ᱞᱚᱦᱚᱫᱚᱜᱼᱟ ᱢᱚᱱᱮ ᱦᱚᱭ ᱟᱫᱚ ᱛᱟᱦᱞᱮ ᱤᱭᱟᱹ ᱟᱯᱮ ᱥᱮᱫ ᱵᱟᱭ ᱫᱟᱜ ᱞᱮᱠᱷᱟᱱ ᱛᱟᱦᱚᱞᱮ ᱚᱱᱠᱟ ᱪᱟᱥᱵᱟᱥ ᱠᱟᱹᱢᱤ ᱫᱚ ᱛᱟᱦᱚᱞᱮ ᱵᱟ ᱯᱮ ᱞᱟᱦᱟ ᱤᱫ ᱫᱟᱲᱮᱭᱟᱜ ᱠᱟᱱᱟ ᱛᱚ
ᱦᱮᱸ ᱦᱩᱲᱩ ᱠᱚ ᱵᱟᱝ ᱪᱟᱥᱚᱜᱼᱟ
ᱟᱪᱪᱷᱟ
ᱛᱷᱚᱲᱟ ᱛᱷᱚᱲᱤ ᱪᱟᱥ ᱵᱟᱲᱟ ᱠᱚᱫᱚ ᱦᱩᱭ ᱟᱠᱟᱱ ᱜᱮᱭᱟ
ᱟᱪᱪᱷᱟ ᱟᱫᱚ ᱦᱚᱸᱜᱼᱚᱭ ᱟᱞᱮ ᱥᱮᱫ ᱢᱟ ᱦᱚᱸᱜᱼᱚ ᱱᱚᱝᱠᱟᱭ ᱫᱟᱜ ᱮᱫᱟ ᱚᱱᱟ ᱠᱷᱚᱱ ᱦᱚᱸ ᱟᱨ ᱠᱟᱹᱴᱤᱡ ᱡᱩᱫᱤ ᱡᱟᱹᱥᱛᱤ ᱡᱩᱫᱤ ᱫᱟᱜ ᱠᱮᱭᱟ ᱛᱟᱦᱚᱞᱮ ᱠᱷᱮᱛ ᱵᱟᱹᱫᱽ ᱠᱚᱨᱮ ᱠᱟᱹᱴᱤᱡ ᱛᱚᱸᱵᱟ ᱠᱚᱜᱼᱟ ᱟᱨ ᱵᱟᱠᱷᱟᱱ ᱫᱚ ᱱᱚᱜ ᱱᱚᱝᱠᱟ ᱫᱟᱜ ᱡᱟᱦᱟᱸ ᱱᱚᱟᱭ ᱫᱟᱜᱫᱟ ᱱᱚᱣᱟ ᱫᱚ ᱦᱟᱱᱮ ᱮᱸ ᱱᱚᱝᱠᱟ ᱫᱚ ᱵᱟᱭ ᱫᱟᱜ ᱮᱫᱟ ᱠᱟᱹᱴᱤᱡ ᱢᱚᱴᱟ ᱢᱚᱴᱟᱭ ᱫᱟᱜ ᱞᱮᱠᱷᱟᱱ ᱠᱟ ᱴᱤᱡ ᱮᱲᱮ ᱠᱷᱟᱱ ᱫᱚ ᱴᱷᱤᱠ ᱜᱮ ᱦᱳᱭᱳᱜᱼᱟ
ᱦᱮᱸ
ᱟᱞᱮ ᱥᱮᱜ ᱦᱚᱸ ᱚᱝᱠᱟ ᱟᱠᱟᱱ ᱜᱮᱭᱟ ᱟᱞᱮ ᱦᱚᱸ ᱵᱟᱝᱞᱮ ᱪᱟᱥ ᱫᱟᱲᱮᱜ ᱠᱟᱱᱟ ᱦᱚᱸᱜᱼᱚᱭ ᱫᱟᱜ ᱤᱭᱟᱹ ᱚᱵᱷᱟᱵᱽ ᱛᱮ
ᱟᱪᱪᱷᱟ ᱫᱟᱜ ᱚᱠᱛᱮ ᱟᱯᱮᱥᱮᱫ ᱫᱚ ᱩᱝᱠᱩ ᱦᱟᱹᱠᱩ ᱠᱚ ᱠᱷᱮᱛ ᱵᱟᱹᱭᱦᱟᱹᱲ ᱠᱷᱮᱛ ᱠᱚᱨᱮ ᱠᱚ ᱨᱟᱠᱟᱵ ᱜᱮᱭᱟ ᱥᱮ ᱵᱟᱝᱟ
ᱟᱞᱮ‌ ᱥᱮᱜ ᱵᱟᱹᱭᱦᱟᱹᱲ ᱠᱷᱮᱛ ᱠᱚᱨᱮᱜ ᱟᱫᱚ ᱱᱚᱜᱼᱚ ᱱᱚᱝᱠᱟ ᱡᱟᱦᱟᱸ ᱜᱟᱹᱰᱭᱟᱹ ᱠᱚ ᱛᱟᱦᱮᱸ ᱠᱟᱱᱟ ᱟᱫᱚ ᱚᱱᱟ ᱜᱟᱹᱰᱭᱟᱹ ᱠᱚᱫᱚ ᱦᱟᱸᱠᱷᱟᱱ ᱦᱮᱸ ᱚᱝᱠᱟ ᱫᱚ ᱤᱭᱟᱹ ᱪᱟᱵᱟ ᱟᱠᱟᱱᱟ ᱟᱫᱚ ᱚᱱᱟ ᱜᱟᱹᱰᱭᱟᱹ ᱠᱚ ᱠᱚᱨᱮ ᱵᱟᱝᱠᱷᱟᱱ ᱫᱚ ᱦᱟᱹᱠᱩ ᱫᱚ ᱵᱟᱠᱷᱟᱡ ᱵᱟᱝᱠᱚ ᱧᱟᱢᱚᱜᱼᱟ
ᱦᱮᱸ
ᱦᱟᱹᱠᱩ ᱫᱚ ᱟᱫᱚ ᱵᱟᱠᱷᱟᱡ ᱫᱚ ᱦᱚᱸᱜᱚᱭ ᱜᱟᱹᱰᱭᱟᱹᱜ ᱠᱷᱚᱱ ᱠᱷᱟᱱ ᱫᱚ ᱠᱟᱹᱴᱤᱡ ᱚᱸᱰᱮ ᱠᱷᱚᱱ ᱠᱟᱹᱴᱤᱡ ᱠᱚ ᱨᱟᱠᱟᱵ ᱦᱮᱡ ᱠᱚᱜᱼᱟ ᱛᱟᱦᱞᱮ ᱦᱩᱭ ᱠᱚᱜ ᱜᱮᱭᱟ ᱟᱨ ᱦᱚᱸᱝᱠᱟ ᱜᱟᱰᱟ ᱠᱚᱫᱚ ᱟᱞᱮᱥᱮᱫ ᱫᱚ ᱵᱟᱹᱱᱩᱜᱼᱟ ᱦᱟᱸᱜ ᱠᱷᱟᱡ ᱢᱤᱜᱴᱟᱝ ᱠᱮᱱᱮᱞ ᱢᱮᱱᱟᱜ ᱛᱟᱞᱮᱭᱟ ᱟᱫᱚ ᱚᱱᱟ ᱠᱮᱱᱮᱞ ᱨᱮᱦᱚᱸ ᱟᱫᱚ ᱟᱠᱷᱟᱡ ᱫᱟᱜ ᱫᱚ ᱵᱟᱝ ᱦᱤᱡᱩᱜ ᱠᱟᱱᱟ᱾
ᱟᱪᱪᱷᱟ
ᱟᱫᱚ ᱛᱟᱦᱞᱮ ᱟᱯᱮ ᱥᱮᱫ ᱫᱚ ᱤᱭᱟᱹ ᱦᱟᱹᱠᱳ ᱠᱚᱫᱚ ᱯᱮ ᱡᱚᱢ ᱵᱟᱲᱟᱭᱮᱜ ᱠᱚᱣᱟ ᱥᱮ ᱵᱟᱝ?
ᱦᱮᱸ ᱧᱤᱛᱚᱜ ᱡᱮᱞᱮᱠᱟ ᱫᱟᱜ ᱚᱠᱛᱚᱨᱮ ᱡᱟᱜᱟ ᱡᱟᱜᱟ ᱠᱚᱨᱮ ᱫᱚ ᱵᱚᱞᱮ ᱦᱟᱹᱠᱩ ᱠᱚᱦᱚᱸ ᱠᱚ ᱨᱟᱠᱟᱵᱚᱜᱼᱟ ᱵᱚᱞᱮ᱾ ᱠᱷᱮᱛ ᱵᱟᱹᱭᱦᱟᱹᱲ ᱠᱚᱨᱮ ᱟᱫᱚ ᱰᱚᱯᱥᱟᱜ ᱠᱚ ᱥᱟᱭᱨᱟ ᱠᱚ ᱠᱚᱰᱟᱣᱟ ᱦᱚᱲ ᱚᱸᱰᱮ ᱠᱷᱚᱱᱮ ᱠᱚ ᱜᱚᱡ ᱠᱚᱣᱟ᱾
ᱟᱪᱪᱷᱟ
ᱟᱫᱚ ᱧᱤᱛᱚᱜ ᱫᱟᱜ ᱮ ᱫᱷᱟᱹᱨᱩᱱ ᱠᱟᱜ ᱛᱮ ᱵᱚᱞᱮ ᱚᱱᱟ ᱫᱟᱜ ᱠᱚ ᱟᱸᱡᱮᱫ ᱠᱟᱱᱛᱮ ᱱᱤᱛᱚᱜ ᱫᱚ ᱱᱟᱦᱟᱜ ᱵᱟᱹᱱᱩᱜ ᱦᱟᱛᱟᱲ ᱜᱮᱭᱟ᱾
ᱟᱪᱪᱷᱟ ᱫᱟᱜ ᱫᱚ ᱠᱟᱹᱴᱤᱜ ᱦᱮᱸᱫᱮ ᱦᱮᱸᱫᱮ ᱨᱟᱠᱟᱵ ᱜᱚᱜ ᱠᱮᱫᱟ ᱨᱤᱢᱤᱞ ᱦᱮᱸ ᱟᱫᱚ ᱮᱢᱚᱱ ᱫᱟᱜ ᱜᱚᱜ ᱠᱮᱫᱟᱭ ᱵᱟᱝ ᱦᱚᱜᱼᱚᱭ ᱟ ᱢᱤᱜ ᱜᱷᱟᱹᱲᱤᱡ ᱠᱷᱟᱱᱜ ᱜᱮ ᱱᱚᱣᱟ ᱫᱚ ᱟᱫᱚ ᱵᱚᱱᱫᱚ ᱫᱚᱜᱼᱟ ᱟ ᱚᱱᱟ ᱦᱮᱸᱫᱮ ᱨᱤᱢᱤᱞ ᱟᱫᱚ ᱚᱱᱛᱮ ᱪᱟᱞᱟᱣ ᱤᱫᱤ ᱞᱮᱱᱠᱷᱟᱱ ᱜᱮ ᱫᱟᱜ ᱦᱚᱸ ᱟᱫᱚ ᱚᱱᱛᱮ ᱜᱮ ᱪᱟᱞᱟᱣ ᱤᱫᱤᱜᱼᱟ ᱱᱚᱛᱮ ᱯᱷᱟᱸᱠᱟ ᱤᱫᱤᱜᱼᱟ ᱟᱫᱚ᱾
ᱦᱮᱸ
ᱟᱫᱚ ᱱᱚᱣᱟ ᱫᱚ ᱦᱚᱜᱼᱚᱭ ᱢᱤᱜ ᱴᱷᱚᱯ ᱵᱟᱨ ᱴᱷᱚᱯ ᱫᱟᱜ ᱠᱮᱜ ᱞᱮᱠᱟ ᱟᱫᱚ ᱦᱚᱸᱜᱼᱚᱝᱠᱟ ᱡᱚᱨᱚᱭᱮᱱᱟ ᱦᱚᱜᱼᱚᱭ᱾
ᱟᱪᱪᱷᱟ ᱫᱟᱜ ᱥᱩᱢᱟᱹᱭ ᱟᱯᱮᱥᱜ ᱚᱱᱛᱮ ᱦᱩᱰᱩᱨ ᱵᱤᱡᱽᱞᱤ ᱠᱚ ᱥᱟᱞᱟᱜ ᱛᱮ ᱚᱱᱟ ᱪᱮᱴᱮᱨ ᱠᱚ ᱧᱩᱨᱦᱟᱹᱜ ᱜᱮᱭᱟ ᱥᱮ?
ᱦᱳᱭ ᱦᱳᱭ ᱚᱱᱟ ᱫᱚ ᱠᱷᱟᱡ ᱚᱝᱠᱟ ᱫᱚ ᱦᱳᱭ ᱫᱚ ᱦᱳᱭ ᱵᱟᱲᱟᱜ ᱜᱮᱭᱟ᱾ ᱟᱫᱚ ᱦᱚᱸᱜᱼᱚᱭ ᱱᱤᱭᱟᱹ ᱜᱷᱟᱹᱲᱤᱡ ᱫᱚ ᱠᱷᱟᱡ ᱚᱱᱠᱟ ᱤᱭᱟᱹ ᱠᱟᱛᱮᱜ ᱦᱩᱰᱩᱨ ᱵᱤᱡᱽᱞᱤ ᱟᱛᱮᱫ ᱫᱚ ᱵᱟᱭ ᱫᱟᱜ ᱮᱫᱟ ᱦᱚᱜᱼᱚᱭ ᱱᱤᱭᱟᱹ ᱛᱚ ᱚᱱᱟ ᱮᱸ ᱟᱥᱟᱲ ᱥᱟᱱ ᱵᱚᱸᱜᱟ ᱫᱚ ᱠᱷᱟᱡ ᱚᱱᱠᱟ ᱫᱚ ᱟᱹᱰᱤ ᱠᱚᱢ ᱜᱮ ᱧᱮᱞᱚᱜᱚᱜ ᱜᱮᱭᱟ ᱱᱚᱛᱮ ᱫᱚ᱾
ᱟᱪᱪᱷᱟ ᱪᱟᱥ ᱫᱚ ᱟᱯᱮᱫᱚ ᱚᱱᱛᱮ ᱴᱮᱠᱴᱚᱨ ᱠᱚᱛᱮ ᱜᱮᱯᱮ ᱪᱟᱥᱟ ᱥᱮ ᱠᱟ ᱱᱟᱦᱮᱞ ᱛᱮᱜᱮ ᱵᱚᱞᱮ?
ᱦᱮᱸ ᱟᱞᱮ ᱱᱚᱛᱮ ᱫᱚ ᱞᱟᱹᱭ ᱜᱟᱱᱚᱜᱼᱟ ᱴᱨᱟᱠᱴᱚᱨ ᱛᱮᱜᱮᱞᱮ ᱪᱟᱥᱟ ᱟᱫᱚ ᱦᱚᱜᱼᱚᱭ ᱱᱟᱦᱮᱞ ᱠᱚᱫᱚ ᱢᱤᱜ ᱵᱟᱨ ᱦᱚᱲᱟᱜ ᱢᱮᱱᱟᱜᱼᱟ᱾ ᱫᱚ ᱮᱸ ᱩᱝᱠᱩ ᱦᱚᱸ ᱟᱫᱚ ᱟᱠᱚ ᱱᱤᱡᱮᱨᱟᱜ ᱜᱮᱠᱚ ᱥᱤᱭᱟ ᱟᱫᱚ ᱚᱝᱠᱟ ᱫᱚ ᱵᱟᱝ ᱦᱩᱭᱩᱜ ᱜᱮᱭᱟ ᱟᱨᱠᱤ᱾
ᱟᱪᱪᱷᱟ
ᱟᱨ ᱦᱳᱭ ᱞᱟᱹᱭ ᱵᱤᱱ
ᱦᱳᱭᱞᱤᱧ ᱢᱮᱱᱫᱟ ᱪᱟᱥᱵᱟᱥ ᱪᱷᱟᱰᱟ ᱟᱨ ᱡᱟᱦᱟᱱ ᱚᱝᱠᱟᱱᱟᱜ ᱮᱴᱟᱜ ᱟᱜ ᱪᱟᱥ ᱵᱚᱞᱮ ᱦᱩᱲᱩ ᱠᱚ ᱵᱟᱫ ᱠᱟᱛᱮᱫ ᱚᱝᱠᱟ ᱪᱮᱜ ᱠᱚᱯᱮ ᱪᱟᱥ ᱜᱮᱭᱟ ᱟᱨ ᱛᱤᱞᱢᱤᱧ ᱠᱚ ᱦᱩᱲᱩ ᱠᱩ? ᱤᱭᱟᱹ ᱛᱤᱞᱢᱤᱧ ᱠᱚ ᱡᱚᱱᱰᱨᱟ ᱠᱚ
ᱵᱟ ᱡᱚᱱᱰᱨᱟ ᱫᱚ ᱵᱟᱝᱞᱮ ᱪᱟᱥᱟ ᱚᱱᱟ ᱛᱤᱞᱢᱤᱧ ᱡᱟᱦᱟᱸ ᱟᱞᱮ ᱫᱚ ᱚᱱᱟ ᱫᱚ ᱱᱚᱛᱮ ᱫᱚ ᱠᱚᱥᱞᱟ ᱞᱮ ᱢᱮᱥᱟᱜᱼᱟ᱾ ᱟᱠᱚ ᱠᱚᱥᱞᱟ ᱞᱮ ᱢᱮᱛᱟᱜ ᱠᱟᱱᱟ ᱛᱤᱞᱢᱤᱧ ᱡᱟᱦᱟᱸ᱾ ᱟᱫᱚ ᱦᱳᱭᱱᱟ ᱛᱩᱞ ᱛᱤᱞᱢᱤᱧ ᱚᱱᱟ ᱛᱩᱲᱤ ᱠᱚ ᱚᱱᱟ ᱠᱚ ᱦᱳᱭ ᱫᱚ ᱦᱳᱭᱳᱜ ᱜᱮᱭᱟ᱾
ᱦᱮᱸ
ᱟᱫᱚ
ᱮᱸ ᱱᱤᱭᱟᱹ ᱜᱷᱟᱹᱲᱤᱜ ᱢᱟᱦᱮᱸ ᱟᱫᱚ ᱦᱩᱲᱩ ᱥᱟᱶᱛᱮ ᱤᱭᱟᱹ ᱟᱞᱮ ᱥᱮᱫ ᱫᱚ ᱠᱷᱟᱡ ᱠᱚᱸᱰᱦᱟ ᱠᱚ ᱨᱚᱦᱚᱭ ᱟᱠᱟᱫᱟ᱾
ᱦᱮᱸ
ᱟᱫᱚ ᱱᱤᱭᱟᱹ ᱟᱥᱟᱲ ᱵᱚᱸᱜᱟ ᱨᱮ ᱡᱩᱫᱤᱢ ᱞᱟᱹᱭᱟ ᱛᱟᱦᱞᱮ ᱚᱱᱟ ᱚᱱᱟᱜᱮ ᱵᱟᱨᱭᱟ ᱪᱟᱥ ᱜᱮ ᱦᱩᱭᱩᱜ ᱠᱟᱱᱟ᱾
ᱚᱻ
ᱟᱨ ᱥᱟᱠ ᱥᱚᱵᱽᱡᱤ ᱠᱚ ᱱᱚᱝᱠᱟ ᱦᱮᱞᱳ
ᱦᱳᱭ ᱥᱟᱠᱼᱥᱚᱵᱽᱡᱤ ᱫᱚ ᱟᱫᱚ ᱥᱚᱵᱡᱤ ᱠᱚᱫᱚ ᱡᱟᱦᱟᱸ ᱚᱱᱟ ᱠᱚᱫᱚ ᱟᱫᱚ ᱚᱱᱠᱟ ᱫᱚ ᱵᱟᱝᱞᱮ ᱪᱟᱥ ᱜᱮᱭᱟ ᱟᱫᱚ ᱟᱞᱮ ᱡᱚᱢ ᱞᱮᱠᱟ ᱫᱚᱞᱮ ᱪᱟᱥ ᱵᱟᱲᱟᱭ ᱜᱮᱭᱟ
ᱚ
ᱟᱫᱚ ᱟᱯᱮ ᱚᱱᱛᱮ ᱫᱚ ᱛᱟᱦᱚᱞᱮ ᱪᱮᱫᱞᱮᱠᱟ ᱪᱟᱥᱵᱟᱥ ᱠᱚ
ᱱᱚᱛᱮ ᱫᱚ ᱥᱟᱠᱥᱚᱵᱽᱡᱤ ᱠᱚᱫᱚ ᱱᱚᱣᱟ ᱟᱹᱞᱩ ᱠᱚ ᱵᱮᱸᱜᱟᱲ ᱠᱚ ᱠᱚᱵᱤ ᱠᱚᱜᱮᱞᱮ ᱪᱟᱥᱟ ᱟᱨ ᱤᱭᱟᱹ ᱦᱚᱸ ᱠᱟᱨᱞᱟ
ᱟᱪᱪᱷᱟ
ᱟᱨ ᱛᱟᱦᱮᱨ ᱦᱚ ᱠᱚ ᱪᱟᱥ ᱛᱟᱞᱮ ᱜᱮᱭᱟ
ᱟᱪᱪᱷᱟ ᱟᱫᱚ ᱟᱯᱮ ᱥᱮᱫ ᱫᱚ ᱛᱟᱦᱚᱞᱮ ᱟᱹᱰᱤ ᱩᱥᱛᱟᱹᱨ ᱜᱮ ᱦᱩᱭᱩᱜ ᱠᱟᱱᱟ
ᱦᱮᱸ ᱦᱮᱸ
ᱟᱫᱚ ᱟᱞᱮᱥᱮᱫ ᱦᱚᱸ ᱦᱳᱭ ᱫᱚ ᱦᱩᱭᱩᱜᱼᱟ ᱟᱫᱚ ᱟᱯᱮᱥᱮᱫ ᱡᱟᱦᱟᱸ ᱦᱩᱭᱩᱜᱼᱟ ᱟᱫᱚ ᱚᱱᱟ ᱠᱚᱨᱮᱱᱟᱜ ᱯᱟᱞᱮᱱ ᱫᱟᱢ ᱫᱚ ᱵᱤᱥᱤ ᱜᱮ ᱰᱷᱮᱨ ᱧᱚᱜ ᱜᱮ
ᱦᱮᱸ ᱫᱟᱢ ᱠᱚᱫᱚ ᱱᱤᱛᱚᱜ ᱱᱚᱛᱮ ᱨᱮ ᱩᱛᱩ ᱡᱤᱱᱤᱥ ᱠᱚᱫᱚ ᱠᱚ ᱠᱚᱢ ᱟᱠᱟᱱᱟ ᱡᱟᱹᱥᱛᱤ ᱫᱚ ᱫᱟᱢ ᱫᱚ ᱵᱟᱹᱱᱩᱜ ᱦᱟᱛᱟᱲᱟ ᱚᱱᱠᱟ ᱵᱤᱥ ᱴᱟᱠᱟ ᱛᱤᱨᱤᱥ ᱴᱟᱠᱟ ᱠᱤᱞᱳ ᱛᱮᱜᱮ ᱵᱮᱸᱜᱟᱲ ᱠᱚᱦᱚᱸᱢ ᱧᱟᱢᱟ ᱵᱚᱞᱮ ᱟᱹᱞᱩ ᱠᱚᱦᱚᱸ ᱠᱚᱢ ᱪᱟᱵᱟᱣ ᱠᱟᱱᱟ ᱡᱚᱛᱚ ᱜᱮ ᱫᱟᱢ ᱠᱚᱢ ᱠᱟᱱᱟ ᱟᱫᱚ ᱱᱟᱜ ᱱᱚᱣᱟ ᱫᱟᱜ ᱤᱭᱟᱹ ᱛᱮᱜᱮ ᱥᱮ ᱱᱚᱣᱟ ᱤᱭᱟᱹᱛᱮ ᱢᱟᱱᱮ ᱵᱩᱡᱷᱟᱹᱣ ᱵᱟᱝ ᱧᱟᱢ ᱟᱠᱟᱱᱟ ᱵᱟᱡᱟᱨ ᱨᱮᱭᱟᱜ ᱫᱟᱢ ᱠᱚᱢ ᱠᱟᱱᱟ ᱦᱚᱞᱟ ᱢᱟᱫᱷᱮᱨ ᱜᱮ ᱵᱟᱡᱟᱨᱤᱧ ᱪᱟᱞᱟᱣᱟ ᱫᱟᱢ ᱤᱧ ᱠᱩᱞᱤ ᱵᱟᱲᱟᱭᱮᱫ ᱠᱚᱣᱟ ᱡᱚᱛᱚ ᱩᱛᱩ ᱡᱤᱱᱤᱥ ᱠᱚᱣᱟᱜ ᱫᱟᱢ ᱠᱚᱢ ᱪᱟᱵᱟᱣ ᱠᱟᱱᱟ ᱟᱫᱚ ᱪᱮᱫ ᱪᱤᱠᱟᱹ ᱞᱮᱱᱠᱷᱟᱱ ᱟᱪᱠᱮ ᱜᱮ ᱨᱟᱠᱟᱵᱚᱜ ᱠᱟᱱᱟ
ᱦᱳᱭ ᱟᱫᱚ ᱚᱱᱟ ᱫᱚ ᱚᱱᱠᱟ ᱪᱮᱫ ᱞᱮᱠᱟ ᱠᱷᱟᱱᱡ ᱚᱱᱠᱟ ᱮᱴᱟᱜ ᱫᱤᱥᱚᱢ ᱠᱚᱨᱮ ᱠᱚ ᱦᱟᱛᱟᱣ ᱫᱟᱠᱚ ᱤᱭᱟᱹᱭ ᱫᱟᱠᱚ ᱟᱫᱚ ᱚᱱᱟ ᱤᱭᱟᱹ ᱤᱭᱟᱹ ᱠᱟᱛᱮᱫ ᱫᱟᱢ ᱠᱚᱦᱚᱸ ᱟᱸᱬᱜᱚ ᱨᱟᱠᱟᱵ ᱟ ᱟᱫᱚ ᱡᱩᱫᱤ ᱮᱴᱟᱜ ᱫᱤᱥᱚᱢ ᱠᱚᱨᱮ ᱦᱚᱸ ᱫᱚᱢᱮ ᱪᱟᱥ ᱟᱠᱟᱱᱟ ᱟᱫᱚ ᱛᱟᱦᱚᱞᱮ ᱚᱱᱟ ᱡᱤᱱᱤᱥ ᱨᱮᱱᱟᱜ ᱫᱟᱢ ᱫᱚ ᱟᱫᱚ ᱵᱟᱝ ᱨᱟᱠᱟᱵ ᱟ
ᱦᱮᱸ
ᱟᱨ ᱡᱩᱫᱤ ᱚᱱᱟ ᱚᱱᱟ ᱡᱤᱱᱤᱥ ᱡᱩᱫᱤ ᱮᱴᱟᱜ ᱫᱤᱥᱚᱢ ᱠᱚᱨᱮ ᱵᱟᱝ ᱪᱟᱥ ᱟᱠᱟᱱᱟ ᱛᱟᱦᱚᱞᱮ ᱚᱱᱟ ᱡᱤᱱᱤᱥ ᱠᱚ ᱧᱮᱞ ᱢᱮ ᱫᱟᱢ ᱟᱹᱰᱤ ᱵᱮᱥᱤᱜᱼᱟ ᱟᱫᱚ
ᱦᱮᱸ
ᱦᱳᱭ ᱦᱚᱜᱼᱚ ᱱᱚᱝᱠᱟ ᱦᱩᱭᱩᱜ ᱠᱟᱱᱟ ᱟᱨᱠᱤ
ᱟᱫᱚ ᱛᱟᱦᱚᱞᱮ ᱟᱯᱮ ᱦᱚᱸ ᱤᱭᱟᱹ ᱦᱚᱸᱜᱠᱟ ᱪᱟᱥ ᱵᱟᱝ ᱠᱟᱛᱮ ᱟᱫᱚ ᱚᱱᱠᱟ ᱟᱯᱮᱥᱮᱫ ᱚᱱᱠᱟ ᱠᱟᱹᱢᱤ ᱠᱟᱨᱠᱷᱟᱱᱟ ᱠᱚ ᱚᱱᱠᱟ ᱢᱮᱱᱟᱜ ᱟ ᱥᱮ ᱵᱟᱹᱱᱩᱜᱼᱟ
ᱠᱟᱨᱠᱷᱟᱱᱟ ᱠᱚᱫᱚ ᱱᱚᱛᱮ ᱠᱷᱚᱱ ᱫᱚ ᱡᱟᱹᱥᱛᱤ ᱵᱟᱨᱦᱮ ᱫᱤᱥᱚᱢ ᱥᱮᱫ ᱜᱮᱠᱚ ᱪᱟᱞᱟᱜ ᱠᱟᱱᱟ ᱠᱚᱲᱟ ᱠᱚᱦᱚᱸ ᱫᱤᱞᱞᱤ ᱵᱳᱢᱵᱟᱭ ᱱᱚᱛᱮ ᱤᱭᱟᱹ ᱪᱮᱫ ᱠᱚ ᱢᱮᱛᱟᱜᱼᱟ ᱜᱳᱣᱟ ᱛᱟᱢᱤᱱᱞᱟᱰᱩ
ᱪᱟᱞᱟᱣ ᱫᱚᱠᱚ ᱪᱟᱞᱟᱜ ᱠᱟᱱ ᱜᱮᱭᱟ ᱟᱹᱰᱤ ᱟᱹᱰᱤ ᱦᱚᱲ ᱜᱮᱠᱚ ᱪᱟᱞᱟᱜ ᱠᱟᱱᱟ ᱟᱫᱚ ᱮᱸᱜ ᱟᱵᱚ ᱱᱚᱣᱟ ᱫᱤᱥᱚᱢ ᱨᱮ ᱛᱟᱦᱮᱸ ᱠᱟᱛᱮᱫ ᱫᱚ ᱟᱫᱚ
ᱚᱱᱟ ᱠᱚᱫᱚ ᱟᱫᱚ ᱚᱱᱠᱟ ᱚᱠᱚᱭᱟᱜ ᱚᱠᱟ ᱞᱮᱠᱟ ᱥᱩᱨ ᱥᱩᱯᱩᱨ ᱨᱮ ᱢᱮᱱᱟᱜᱼᱟ ᱚᱱᱟ ᱠᱚᱨᱮᱜ ᱦᱚᱸᱠᱚ ᱠᱟᱹᱢᱤ ᱠᱟᱱ ᱜᱮᱭᱟ ᱟᱞᱮ ᱫᱚ ᱡᱮᱢᱚᱱ ᱟᱹᱛᱩ ᱫᱤᱥᱚᱢ ᱜᱮ ᱛᱟᱞᱮ ᱟᱞᱮ ᱫᱚ ᱯᱩᱨᱟᱹᱜᱮ ᱮᱠᱫᱚᱢ ᱟᱹᱛᱳ ᱤᱭᱟᱹ ᱟᱯᱮ ᱫᱚ ᱪᱮᱫ ᱞᱮᱠᱟ ᱟᱸᱡᱚᱢᱚᱜ ᱠᱟᱱᱟ? ᱨᱚᱲ ᱵᱟᱝ ᱟᱸᱡᱚᱢᱚᱜ ᱠᱟᱱᱫᱚ᱾ ᱟᱸᱡᱚᱢᱼᱚᱜ ᱠᱟᱱᱟ ᱨᱚᱲ? ᱨᱚᱲ ᱵᱟᱝ ᱟᱸᱡᱚᱢᱼᱚᱜ ᱠᱟᱱᱛᱮ᱾